ᱚᱱᱟ
ᱦᱮᱞᱳ
ᱦᱮᱞᱳ ᱦᱮᱞᱳ ᱨᱚᱲ ᱵᱟᱝ ᱟᱸᱡᱚᱢᱚᱜ ᱠᱟᱱᱟ, ᱾
ᱦᱮᱞᱳ ᱟᱢᱟᱜ ᱴᱟᱣᱟᱨ ᱡᱟᱹᱱᱤᱡ ᱵᱟᱭ ᱧᱟᱢᱮᱫ ᱛᱟᱢᱟ ᱾
ᱦᱮᱸ ᱱᱤᱛᱳᱜ ᱟᱢᱮᱫ ᱟᱢ ᱦᱮᱸ
ᱦᱮᱸ ᱟᱸᱡᱚᱢᱫᱟᱹᱧ ᱵᱷᱟᱜᱮ ᱜᱮ ᱟᱢᱫᱚ?
ᱤᱧ ᱦᱚᱸ ᱵᱷᱟᱜᱤ ᱜᱮ, ᱚ ᱟᱪᱷᱟ ᱟᱪᱷᱟ ᱤᱧ ᱦᱚᱸ ᱱᱟᱯᱟᱭ ᱜᱮ ᱪᱮᱫ ᱮᱢ ᱪᱤᱠᱟᱹ᱾
ᱦᱮᱸ ᱛᱚ ᱾ ᱪᱮᱫ ᱦᱚᱸ ᱵᱟᱝᱟ ᱦᱚᱜ-ᱚᱭ ᱫᱩᱲᱩᱵ ᱟᱠᱟᱱᱟᱹᱧ ᱯᱷᱟᱠ ᱥᱮᱫ ᱨᱮ ᱫᱩᱲᱩᱵ ᱠᱟᱱᱟᱹᱧ ᱯᱷᱟᱠᱟ ᱥᱮᱫ ᱨᱮ
ᱚᱸᱻ᱾
ᱦᱚᱜ-ᱚ ᱦᱮᱞᱳ
ᱮᱠᱫᱚᱢ
ᱚ ᱦᱮᱸ ᱛᱚ ᱡᱚᱢ ᱵᱟᱲᱟ ᱠᱚ ᱦᱩᱭᱱᱟ ᱥᱮ ᱪᱮᱫ ᱟᱹᱶᱨᱤ? ᱦᱮᱸ ᱟᱡᱚᱢᱚᱜ ᱠᱟᱱ ᱛᱟᱢᱟ ᱾
ᱚ
ᱪᱮ ᱮᱢ ᱪᱤᱠᱟᱹᱭ ᱫᱟ
ᱪᱤᱠᱟᱹ ᱟᱪᱷᱟ ᱪᱤᱠᱟᱹ ᱦᱚᱸ ᱵᱟᱝᱜᱮ ᱫᱩᱲᱩᱵ ᱵᱟᱲᱟ ᱾
ᱦᱮ ᱛᱚ ᱚ ᱻ᱾
ᱟᱪᱷᱟ ᱾ ᱟᱵᱚ ᱥᱟᱸ ᱟᱵᱚ ᱥᱟᱱ ᱥᱚᱢᱟᱡ ᱨᱮ ᱡᱟᱦᱟᱸ ᱡᱟᱦᱟ‌ᱸ ᱯᱚᱨᱚᱵᱽ ᱠᱚ ᱢᱟᱱᱟᱣᱟ ᱡᱷᱚᱛᱚ ᱢᱟᱱᱟᱣ ᱟᱠᱟ-ᱟ ᱟᱨᱠᱤ?
ᱪᱮᱫ ᱮᱢ ᱞᱟᱹᱭ ᱠᱮᱫᱟ ᱟᱨ ᱢᱤᱫᱫᱷᱟᱣ ᱞᱟᱹᱭ ᱢᱮ
ᱦᱮᱞᱳ ᱾ ᱨᱚᱲ ᱵᱟᱹᱧ ᱟᱡᱚᱢᱮᱫ ᱛᱟᱢ ᱫᱚ
ᱦᱮᱸ ᱱᱤᱛᱚᱜ ᱟᱡᱚᱢ ᱱᱟ
ᱦᱮᱞᱳ ᱦᱮᱸ ᱟᱸᱡᱚᱢ ᱫᱟᱹᱧ ᱪᱮᱫ ᱮᱢ ᱞᱟᱹᱭ ᱠᱮᱫᱟ ᱟᱨᱦᱚᱸ ᱞᱟᱹᱭ ᱢᱮ ᱦᱮᱸ ᱟᱸᱡᱚᱢ ᱫᱟᱹᱧ ᱞᱟᱹᱭᱫᱟᱹᱧ ᱪᱮᱫ ᱮᱢ ᱞᱟᱹᱭ ᱠᱮᱫᱟ ᱦᱳᱭ ᱟᱸᱡᱚᱢ ᱫᱟᱹᱧ
ᱦᱮᱸ ᱟᱵᱚ ᱟᱵᱚ ᱥᱟᱱᱛ ᱥᱟᱱᱛᱟᱲ ᱥᱚᱢᱟᱡᱽ ᱨᱮ ᱡᱟᱦᱟᱸᱭ ᱵᱚᱸᱜᱟ ᱵᱩᱨᱩ ᱠᱚ ᱢᱮᱱᱟᱜ ᱠᱟᱫᱟ ᱵᱟᱦᱟ ᱾ ᱥᱚᱦᱨᱟᱭ ᱠᱟᱨᱟᱢ ᱚᱱᱟ ᱠᱚᱫᱚ ᱯᱮ ᱢᱟᱱᱟᱣ ᱜᱮᱭᱟ ᱥᱮ ᱵᱟᱝ?
ᱦᱮ ᱢᱟᱱᱟ ᱜᱮᱭᱟᱞᱮ ᱾
ᱚ ᱟᱪᱷᱟ ᱛᱟᱦᱚᱞᱮ ᱱᱤᱭᱟᱹ ᱵᱟᱦᱟ ᱯᱚᱨᱚᱵᱽ ᱫᱚ ᱪᱤᱠᱟᱯᱮ ᱢᱟᱱᱟᱣ ᱜᱮᱭᱟ ᱛᱤᱱᱟᱹᱜ ᱡᱟᱠ ᱡᱚᱢᱚᱜ ᱥᱮ ᱛᱤᱱᱟᱹᱜ ᱨᱟᱹᱥᱠᱟᱹ
ᱦᱮᱸ ᱡᱟᱠ ᱡᱚᱢᱚᱠ ᱜᱮ ᱵᱟᱦᱟ ᱯᱚᱨᱚᱵᱽ ᱞᱮ ᱢᱟᱱᱟᱣ ᱜᱮᱭᱟ ᱮ ᱯᱮ ᱢᱟᱦᱟ ᱞᱮ ᱢᱟᱱᱟᱣ ᱜᱮᱭᱟ ᱩᱢ ᱩᱢ ᱦᱤᱞᱳᱜ ᱟᱨ ᱥᱟᱨᱫᱤ ᱟᱨ ᱡᱟᱞᱮ ᱢᱟᱦᱟ ᱟᱫᱚ ᱩᱢ ᱦᱤᱞᱳᱜ ᱫᱚ
ᱟᱪᱪᱷᱟ
ᱡᱚᱛᱚ ᱦᱚᱲ ᱜᱮ ᱦᱳᱭ ᱴᱷᱮᱡ ᱚᱲᱟᱜ ᱞᱮ ᱪᱟᱞᱟᱜ-ᱟ
ᱦᱮᱸ
ᱚᱱᱮ ᱥᱟᱫᱟ ᱫᱷᱩᱛᱤ ᱜᱮᱸᱫᱟᱜ ᱥᱟᱫᱟᱣᱟᱜ ᱵᱟᱸᱫᱮ ᱠᱟᱛᱮᱫ ᱱᱟᱭᱠᱮ ᱚᱲᱟᱜ ᱪᱟᱞᱟᱜ-ᱟ ᱟᱹᱭᱩᱵ ᱵᱮᱲᱟ ᱚᱸᱰᱮ ᱠᱟᱹᱴᱤᱡ ᱮᱱᱮᱡ ᱥᱮᱨᱮᱧ ᱠᱚ ᱦᱩᱭᱩᱜ-ᱟ ᱵᱚᱸᱜᱟ ᱠᱚ ᱟᱨ ᱦᱚᱦᱚᱣᱟᱠᱚ ᱦᱩᱭᱩᱜ-ᱟ ᱮᱱᱮᱡ ᱵᱟᱲᱟ ᱦᱩᱭᱩᱜ-ᱟ ᱵᱚᱸᱜᱟ ᱠᱚ ᱠᱚ ᱦᱤᱡᱩᱜ-ᱟ ᱚᱱᱠᱟᱜᱮ ᱠᱟᱹᱴᱤᱡ ᱨᱟᱹᱥᱠᱟᱹ ᱵᱟᱲᱟ ᱦᱩᱭᱩᱜ-ᱟ ᱵᱚᱸᱜᱟ ᱠᱚ ᱠᱩᱞᱤ ᱵᱟᱲᱟ ᱠᱚ ᱦᱩᱭᱩᱜ-ᱟ ᱨᱟᱹᱥᱠᱟᱹ ᱵᱟᱲᱟ ᱠᱟᱛᱮ ᱮᱱᱮᱡ ᱥᱮᱨᱮᱧ ᱦᱩᱭᱩᱜ-ᱟ ᱛᱟᱨᱯᱚᱨᱮ ᱟᱫᱚ ᱟᱨᱚ ᱥᱮᱛᱟᱜ ᱵᱮᱲᱟ ᱡᱮᱫᱤᱱ ᱥᱟᱹᱨᱫᱤ ᱢᱟᱦᱟ ᱛᱟᱞᱮ ᱟᱫᱚ ᱥᱟᱹᱨᱫᱤ ᱢᱟᱦᱟ ᱦᱤᱞᱳᱜ ᱫᱚ ᱟᱫᱚ ᱥᱮᱛᱟᱜ ᱨᱮ ᱟᱨ ᱦᱚᱸ ᱩᱱ ᱦᱤᱞᱳᱜ ᱦᱚᱸ ᱜᱮᱡ ᱜᱩᱨᱤᱡ ᱛᱩᱯᱩ ᱥᱟᱯᱷᱟ᱾ ᱦᱮᱸ ᱚᱱᱟ ᱥᱟᱫᱟ ᱜᱮᱸᱫᱟᱜ ᱫᱷᱩᱛᱤ ᱠᱚ ᱵᱟᱸᱫᱮ ᱠᱟᱛᱮ ᱟᱛᱮᱫ ᱜᱮ ᱟᱨ ᱦᱚᱸ ᱥᱮᱛᱟᱜ ᱥᱮᱛᱟᱜ ᱱᱟᱭᱠᱮ ᱚᱲᱟᱜ ᱞᱮ ᱪᱟᱞᱟᱜᱼᱟ᱾ ᱚᱸᱰᱮ ᱪᱟᱞᱟᱣ ᱠᱟᱛᱮᱫ ᱟᱫᱚ ᱩᱱᱤ ᱱᱟᱭᱠᱮ ᱥᱟᱹᱛᱟᱹᱜ ᱟᱭ ᱱᱟᱭᱠᱮ ᱵᱟᱵᱟ ᱟᱨ ᱱᱟᱭᱠᱮ ᱮᱨᱟ ᱩᱱᱠᱤᱱ ᱠᱤᱱ ᱥᱟᱹᱛᱟᱹᱜᱼᱟ ᱩᱱᱠᱤᱱᱟᱜ ᱥᱟᱹᱛ ᱦᱩᱭ ᱞᱮᱱᱠᱷᱟᱱ ᱜᱮ ᱟᱫᱚ ᱤᱫᱤ ᱠᱤᱱᱟᱞᱮ ᱮᱱᱮᱡ ᱮᱱᱮᱡ ᱛᱮ ᱡᱟᱦᱮᱨ ᱛᱮ ᱛᱟᱯᱚᱨᱮ ᱡᱟᱦᱮᱨ ᱠᱟᱛᱮᱫ ᱦᱳᱭ ᱟᱫᱚ ᱡᱟᱦᱮᱨ ᱥᱮᱴᱮᱨ ᱠᱟᱛᱮ ᱦᱚᱸ ᱚᱸᱰᱮ ᱠᱟᱹᱴᱤᱡ ᱠᱟᱹᱴᱤᱡ ᱮᱱᱮᱡ ᱦᱩᱭᱩᱜᱼᱟ ᱯᱮ ᱫᱷᱟᱣ ᱟᱹᱪᱩᱨ ᱠᱚᱜᱼᱟ ᱞᱮ ᱛᱟᱯᱚᱨᱮ ᱦᱳᱭ ᱦᱳᱭ ᱛᱟᱨᱯᱚᱨᱮ ᱟᱹᱪᱩᱨ ᱵᱟᱲᱟ ᱠᱟᱛᱮᱫ ᱵᱚᱸᱜᱟ ᱠᱚ ᱴᱷᱮᱱ ᱚᱱᱮ ᱦᱩᱸ ᱱᱟᱭᱠᱮ ᱜᱮ ᱪᱷᱚᱸᱪᱟᱭ ᱫᱟᱜ ᱠᱚ ᱠᱟᱹᱴᱤᱡ ᱛᱩᱯᱩ ᱥᱟᱯᱟ ᱠᱚ ᱵᱚᱸᱜᱟ ᱠᱚ ᱚᱱᱠᱟ ᱠᱟᱛᱮᱫ ᱟᱫᱚ ᱵᱚᱸᱜᱟᱼ ᱵᱳᱨᱳ ᱮᱦᱚᱵᱚᱜᱼᱟ ᱫᱟᱬᱮ ᱠᱚᱠᱚ ᱵᱚᱸᱜᱟ ᱠᱚᱣᱟ ᱠᱚ᱾ ᱟᱨ ᱠᱩᱲᱤ ᱦᱚᱯᱚᱱ ᱠᱚᱫᱚ ᱥᱮᱨᱮᱧᱟᱠᱚ ᱥᱮ ᱚᱱᱟ ᱵᱚᱸᱜᱟ ᱥᱮᱨᱮᱧ ᱠᱚᱜᱮ ᱚᱱᱟ ᱦᱳᱭ ᱛᱟᱯᱚᱨᱮ ᱚᱱᱟ ᱡᱷᱚᱛᱚ ᱛᱚ ᱠᱤᱪᱷᱩ ᱵᱚᱸᱜᱟ ᱠᱚ ᱥᱟᱹᱛ ᱞᱮᱱᱠᱷᱟᱱ ᱜᱮ ᱟᱫᱚ ᱠᱩᱲᱤ ᱦᱚᱯᱚᱱ ᱠᱚᱫᱚ ᱚᱲᱟᱜ ᱠᱚ ᱪᱟᱞᱟᱜᱼᱟ ᱠᱚᱲᱟ ᱦᱚᱯᱚᱱ ᱦᱚᱸ ᱚᱲᱟᱜ ᱠᱚ ᱪᱟᱞᱟᱜᱼᱟ ᱢᱤᱫ ᱵᱟᱨ ᱚᱲᱟᱜ ᱨᱮᱠᱚ ᱵᱚᱸᱜᱟ ᱵᱩᱨᱩᱭᱟ ᱛᱚ ᱡᱚᱛᱚ ᱦᱚᱲᱮ᱾ ᱦᱳᱭ ᱛᱟᱯᱚᱨᱮ ᱚᱲᱟᱜ ᱨᱮ ᱵᱚᱸᱜᱟ ᱵᱩᱨᱩ ᱠᱟᱛᱮᱜ ᱟᱨᱦᱚ ᱠᱚᱲᱟ ᱜᱤᱫᱽᱨᱟᱹ ᱫᱚᱠᱚ ᱦᱤᱡᱩᱜᱼᱟ ᱥᱳᱲᱮ ᱠᱚᱠᱚ ᱤᱥᱤᱱᱟ᱾ ᱟᱨ ᱠᱩᱲᱤ ᱦᱚᱯᱚᱱ ᱠᱚ ᱦᱳᱭ ᱟᱨ ᱠᱩᱲᱤ ᱦᱚᱯᱚᱱ ᱫᱚ ᱚᱲᱟᱜ ᱨᱮ ᱫᱟᱠᱟ ᱩᱛᱩ ᱤᱥᱤᱱᱟᱠᱚ ᱩᱱ ᱛᱮᱜᱮ ᱢᱟᱸᱡᱟᱱᱚᱜᱼᱟ᱾ ᱟᱫᱚ ᱢᱟᱡᱟᱱ ᱦᱚᱸ ᱥᱟᱹᱛ ᱵᱟᱲᱟᱜ ᱛᱮ ᱱᱟᱭᱠᱮ ᱚᱲᱟᱜ ᱠᱚ ᱪᱟᱞᱟᱜᱼᱟ᱾
ᱟᱨ ᱚᱸᱰᱮ ᱪᱟᱞᱟᱣ ᱠᱟᱛᱮ ᱱᱟᱭᱠᱮ ᱮᱨᱟ ᱟᱨ ᱦᱚᱸ ᱮᱱᱮᱡ ᱮᱱᱮᱡ ᱛᱮᱠᱚ ᱤᱫᱤᱭᱮᱭᱟ ᱡᱟᱦᱮᱨ᱾ ᱡᱟᱦᱮᱨ ᱪᱟᱞᱟᱣ ᱠᱟᱛᱮ ᱛᱮᱱ ᱚᱸᱰᱮ ᱟᱨ ᱦᱚᱸ ᱠᱚ ᱮᱱᱮᱡᱟ ᱮᱱᱮᱡ ᱠᱟᱛᱮ ᱟᱫᱚ ᱚᱱᱮ ᱡᱟᱦᱟᱸ ᱠᱚ ᱥᱳᱲᱮ ᱫᱚ ᱡᱟᱦᱟᱸᱭ ᱩᱱᱠᱩ ᱠᱚ ᱵᱚᱸᱜᱟ ᱞᱮᱫ ᱠᱚᱣᱟ ᱛᱟᱦᱚᱞᱮ ᱚᱱᱟ ᱥᱳᱲᱮ ᱠᱚᱠᱚ ᱡᱚᱢ ᱵᱟᱲᱟᱭᱟ ᱡᱷᱚᱛᱚ ᱦᱚᱲᱜᱮ ᱡᱚᱢ ᱦᱩᱭᱩᱜᱼᱟ᱾ ᱟᱫᱚ ᱚᱱᱟ ᱡᱚᱢ ᱠᱚ ᱦᱳᱭ ᱛᱟᱯᱚᱨᱮ ᱟᱫᱚ ᱚᱱᱟ ᱡᱚᱢ ᱠᱚ ᱥᱟᱹᱛ ᱞᱮᱱᱠᱷᱟᱱ ᱜᱮ ᱟᱫᱚ ᱟᱨ ᱦᱚᱸ ᱚᱸᱰᱮ ᱯᱮ ᱫᱷᱟᱣ ᱱᱟᱭᱠᱮ ᱠᱚ ᱟᱹᱪᱩᱨᱮᱭᱟ ᱮᱱᱮᱡ ᱮᱱᱮᱡ ᱛᱮᱜᱮ ᱡᱟᱦᱮᱨ ᱨᱮ᱾ ᱛᱟᱯᱚᱨᱮ ᱟᱨᱚ ᱮᱱᱮᱡ ᱮᱱᱮᱡ ᱛᱮᱜᱮ ᱤᱭᱟᱹ ᱾ ᱚᱲᱟᱜ ᱠᱚ ᱟᱹᱜᱩᱭᱮᱭᱟ ᱚᱲᱟᱜ ᱟᱹᱜᱩ ᱠᱟᱛᱮ ᱚᱸᱰᱮ ᱱᱟᱭᱠᱮ ᱾ ᱱᱟᱩᱠᱮ ᱵᱟᱵᱟ ᱫᱚ ᱚᱲᱟᱜᱼ ᱮ ᱵᱚᱞᱚᱱᱟ ᱪᱮᱫᱟᱜ ᱚᱱᱮ ᱤᱭᱟᱹ ᱡᱷᱟᱞ ᱚᱱᱟ ᱫᱟᱜ ᱛᱟᱦᱮᱱ ᱛᱟᱠᱚᱣᱟ ᱚᱱᱟ ᱟᱨᱩᱵ ᱟᱹᱨᱩᱵ ᱛᱮᱠᱚ ᱟᱹᱜᱩ ᱠᱚᱣᱟ ᱛᱚ ᱟᱫᱚ ᱞᱟᱥᱴᱮ ᱦᱳᱭ ᱡᱟᱸᱜᱟ ᱠᱚ ᱟᱹᱨᱩᱵ ᱟᱹᱜᱩ ᱠᱚᱣᱟ ᱛᱟᱯᱚᱨᱮ ᱟᱫᱚ ᱚᱲᱟᱜ ᱵᱚᱞᱚᱱ ᱞᱟᱦᱟᱨᱮ ᱚᱱᱮ ᱪᱟᱞ ᱪᱮᱛᱟᱱ ᱨᱮ ᱚᱱᱮ ᱡᱟᱦᱟᱸ ᱞᱚᱴᱟ ᱵᱟᱝ ᱛᱟᱦᱮᱱ ᱛᱟᱭᱟ ᱱᱟᱭᱠᱮᱭᱟᱜ ᱟᱫᱚ ᱚᱱᱟ ᱫᱟᱜ ᱚᱸᱰᱮ ᱫᱩᱞᱟᱭ᱾ ᱟᱫᱚ ᱵᱚᱞᱚᱱᱟᱠᱚ ᱟᱫᱚ ᱵᱚᱞᱚ ᱠᱟᱛᱮ ᱟᱫᱚ ᱟᱛᱳ ᱨᱮᱱ ᱦᱚᱲ ᱠᱚᱫᱚ ᱾ ᱠᱟᱹᱴᱤᱡ ᱚᱸᱰᱮ ᱠᱚ ᱨᱟᱹᱥᱠᱟᱹᱭᱟ ᱮᱱᱮᱡ ᱥᱮᱨᱮᱧᱟᱠᱚ ᱚᱱᱠᱟ ᱠᱟᱛᱮ ᱜᱮ ᱟᱫᱚ ᱩᱮᱸ ᱩᱱ ᱦᱤᱞᱳᱜ ᱥᱟᱹᱨᱫᱤ ᱢᱟᱦᱟ ᱫᱚ ᱯᱟᱨᱚᱢᱚᱜᱼᱟ᱾
ᱥᱟᱹᱨᱫᱤ ᱢᱟᱦᱟ ᱫᱚ ᱯᱟᱨᱚᱢ᱾ ᱟᱪᱪᱷᱟ ᱵᱟᱦᱟ ᱨᱮᱫᱚ ᱯᱮᱲᱟ ᱠᱚᱫᱚ ᱯᱮᱲᱟ ᱯᱟᱹᱲᱦᱟᱹ ᱠᱚᱫᱚ ᱵᱟᱯᱮ ᱱᱮᱶᱛᱟ ᱠᱚᱜᱮᱭᱟ ᱾
ᱦᱮᱸ ᱯᱮᱲᱟ ᱯᱟᱹᱲᱦᱟᱹ ᱦᱚᱸᱞᱮ ᱱᱮᱛᱟ ᱠᱚᱣᱟ ᱡᱟᱶᱟᱭ ᱜᱚᱝᱠᱮ ᱡᱷᱤ ᱠᱩᱢᱟᱹᱝ ᱦᱚᱯᱚᱱ ᱮᱨᱟ ᱾ ᱢᱤᱥᱨᱟ ᱠᱚ᱾
ᱦᱳᱭ ᱦᱳᱭ ᱵᱟᱦᱟ ᱨᱮᱢᱟ ᱟᱵᱚ ᱢᱟ ᱩᱱᱠᱩ ᱠᱚ ᱜᱮ ᱦᱮᱸ ᱦᱮᱸ
ᱦᱳᱭ
ᱵᱟᱦᱟ ᱨᱮᱫᱚ ᱡᱚᱛ ᱡᱚᱛᱚ ᱜᱮᱵᱚᱱ ᱱᱮᱣᱛᱟ ᱠᱚᱣᱟ ᱛᱟᱨᱯᱚᱨᱮ ᱟᱫᱚ ᱚᱱᱮ ᱡᱟᱞᱮ ᱢᱟᱦᱟ ᱦᱤᱞᱳᱜ ᱦᱚᱸ ᱟᱫᱚ ᱥᱮᱛᱟᱜ ᱠᱷᱚᱱᱟᱜ ᱜᱮ ᱚᱱᱮ ᱤᱭᱟᱹ ᱦᱟᱺᱰᱤ ᱠᱚ ᱧᱩᱭᱟ ᱱᱟᱭᱠᱮ ᱚᱲᱟᱜ ᱨᱮ ᱛᱟᱯᱚᱨᱮ ᱟᱫᱚ ᱚᱸᱰᱮ ᱠᱷᱚᱱᱟᱜ ᱜᱮᱠᱚ ᱮᱦᱚᱵᱟ ᱤᱭᱟᱹ ᱫᱟᱜ ᱫᱩᱞ ᱮᱱᱮᱡ ᱟᱠᱚ ᱠᱩᱞᱦᱤ ᱠᱩᱞᱦᱤ ᱛᱮ᱾
ᱦᱮᱸ ᱦᱚᱸ ᱜᱟᱱᱚᱜ ᱥᱟᱹᱭᱟᱱ ᱦᱚᱲ ᱠᱚ ᱦᱳᱭ ᱾ ᱵᱟᱵᱟ ᱟᱭᱳ ᱫᱟᱫᱩ ᱛᱟᱠᱚ ᱠᱩᱢᱟᱝ ᱛᱮᱧᱟᱝ ᱦᱚᱸ ᱚᱱᱠᱟᱱ ᱾ ᱜᱟᱱᱚᱜ ᱥᱟᱜᱟᱭᱟᱱ ᱦᱚᱲ ᱠᱚ ᱫᱟᱜ ᱠᱚ ᱫᱩᱞᱛᱩ ᱾
ᱦᱮᱸ ᱚᱱᱠᱟ ᱠᱟᱛᱮᱜ ᱜᱮ ᱟᱫᱚ ᱡᱟᱞᱮ ᱢᱟᱦᱟ ᱦᱚᱸ ᱯᱟᱨᱚᱢᱚᱜ-ᱟ ᱾
ᱚ ᱟᱪᱪᱷᱟ ᱟᱪᱪᱷᱟ ᱛᱟᱦᱚᱞᱮ ᱟᱹᱰᱤ ᱨᱟᱹᱥᱠᱟᱹ ᱟᱹᱰᱤ ᱨᱟᱹᱥᱠᱟᱹ ᱨᱟᱹᱥᱠᱟᱹ ᱥᱟᱞᱟᱜ ᱡᱟᱠ ᱡᱚᱢᱚᱠ ᱥᱟᱞᱟᱜ ᱜᱮ ᱵᱟᱦᱟ ᱫᱚᱯᱮ ᱢᱟᱱᱟᱣ ᱜᱮᱭᱟ ᱛᱟ ᱾
ᱦᱮᱸ ᱦᱮᱸ ᱟᱹᱰᱤ ᱦᱩᱭᱩᱜᱼᱟ ᱥᱮ
ᱦᱮᱸ
ᱟᱨ ᱟᱯᱮ ᱥᱮᱫ ᱫᱚ ᱛᱟᱦᱚᱞᱮ ᱵᱟᱦᱟ ᱠᱚ ᱦᱩᱭᱩᱜ ᱜᱮᱭᱟ?
ᱦᱮᱸ ᱦᱮᱸ ᱦᱩᱭᱩᱜ ᱜᱮᱭᱟ ᱵᱟᱦᱟ ᱯᱚᱨᱚᱵᱽ ᱫᱚ ᱦᱩᱭᱩᱜ ᱠᱟᱱᱟ ᱦᱮᱸ ᱞᱟᱹᱭ ᱨᱚᱲ ᱵᱟᱢ ᱟᱸᱡᱚᱢ ᱮᱫᱟ ᱾ ᱦᱮᱞᱳ ᱦᱮᱸ ᱠᱟᱹᱴᱤᱡ ᱨᱚᱲ ᱠᱟᱴᱟ ᱠᱟᱴᱟ ᱟᱸᱡᱚᱢᱚᱜ ᱠᱟᱱᱟ ᱾ ᱦᱮᱞᱳ ᱱᱮᱴᱟᱨᱠᱴ ᱦᱮᱞᱳ ᱦᱮᱸ ᱱᱤᱛᱚᱜ ᱟᱸᱡᱚᱢᱚᱜ ᱠᱟᱱᱟ ᱾ ᱱᱤᱛᱚᱜ ᱟᱸᱡᱚᱢᱚᱜ ᱠᱟᱱᱟᱞᱤᱧ ᱦᱮᱸ ᱦᱮᱸ ᱟᱸᱡᱚᱢ ᱫᱤᱧ ᱱᱤᱛᱚᱜ ᱫᱚ ᱾
ᱦᱮᱸ ᱟᱡᱚᱢ ᱮᱫᱟᱹᱧ ᱞᱟᱹᱭᱫᱟᱹᱧ ᱟᱯᱮ ᱥᱮᱫ ᱫᱚᱯᱮ ᱵᱟᱦᱟᱜ ᱜᱮᱭᱟ? ᱵᱟᱝ ᱛᱟᱦᱞᱮ ᱡᱟᱞ ᱡᱚᱢᱚᱠ ᱜᱮ ᱥᱮ ᱮᱢᱱᱤ ᱜᱮ ᱢᱟᱱᱟᱣᱟ
ᱟᱞᱮ ᱫᱚ ᱵᱟᱦᱟ ᱫᱚ ᱾ ᱦᱮᱸ ᱵᱟᱦᱟᱜ ᱜᱮᱭᱟ ᱞᱮ ᱢᱮᱱᱠᱷᱟᱱ ᱵᱟᱦᱟᱜ ᱟᱞᱮ ᱠᱷᱟᱱ ᱩᱱᱟᱹᱜᱴᱟ ᱡᱟᱠᱡᱳᱢᱚᱠ ᱫᱚ ᱵᱟᱝ ᱡᱮ ᱫᱚᱢᱮ ᱡᱟᱠ ᱡᱚᱢᱚ ᱠᱟᱛᱮᱫ ᱵᱟᱦᱟ ᱯᱚᱨᱚᱵᱵ ᱚᱱᱠᱟ ᱫᱚ ᱵᱟᱝ ᱚᱱᱠᱟ ᱫᱚ ᱵᱟᱝ ᱢᱟᱱᱮ ᱵᱟᱵᱟ ᱛᱟᱠᱚ ᱦᱚᱸ ᱾ ᱦᱮᱸ ᱵᱟᱵᱟ ᱛᱟᱠᱚᱠᱚ ᱪᱟᱞᱟᱜ-ᱟ ᱦᱮ ᱵᱚᱸᱜᱟ ᱵᱩᱨᱩ ᱦᱩᱭᱩᱜ-ᱟ ᱡᱮ ᱩᱱᱟᱹᱜ ᱴᱟ ᱮᱱᱮᱡ ᱥᱮᱨᱮᱧ ᱥᱮ ᱫᱚᱢᱮ ᱡᱟᱠ ᱡᱚᱢᱚᱠ ᱚᱱᱠᱟ ᱫᱚ ᱵᱟᱝ ᱾
ᱦᱮᱞᱳ ᱾
ᱦᱮᱸ ᱨᱚᱲ ᱵᱟᱝ ᱟᱸᱡᱚᱢᱚᱜ ᱠᱟᱱᱟ?
ᱞᱟᱹᱭ ᱮᱫᱟ ᱨᱚᱲ ᱵᱟᱝ
ᱟᱸᱡᱚᱢ ᱮᱫᱤᱧ ᱢᱟᱡᱷᱮ ᱨᱮᱫᱚ ᱠᱟᱴ
ᱚ ᱟᱢᱟᱜ ᱦᱮᱸ ᱚᱱᱠᱟ ᱟᱢᱟᱜ ᱦᱚᱸ ᱵᱟᱝ ᱟᱸᱡᱚᱢᱚᱜ ᱠᱟᱱ ᱛᱟᱢᱟ ᱾ ᱱᱮᱴᱣᱟᱨᱠ ᱡᱟᱹᱱᱤᱡ ᱯᱨᱚᱵᱞᱮᱢ ᱫᱟᱭ ᱾
ᱤᱧ ᱢᱟ ᱱᱮᱴᱚᱣᱟᱨᱠ ᱥᱮ
ᱦᱮᱞᱳ ᱾ ᱦᱮᱸ ᱟᱸᱡᱚᱢᱚᱜ ᱠᱟᱱ ᱛᱟᱢᱟᱱᱟ ᱜᱮᱫ ᱜᱮᱫ ᱜᱮ ᱾
ᱱᱤᱛᱚᱜ ᱴᱷᱤᱠ ᱴᱷᱟᱠ‌ ᱟᱸᱡᱚᱢᱚᱜ ᱠᱟᱱᱟ ᱛᱚ
ᱞᱟᱹᱭᱫᱟᱹᱧ ᱛᱟᱦᱚᱞᱮ ᱟᱯᱮᱫᱚ ᱚᱱᱮ ᱩᱱᱟᱹᱜ ᱡᱟᱠ ᱡᱚᱢᱚᱠ ᱫᱚ ᱵᱟᱝ ᱚᱱᱮ ᱥᱩᱫᱩ ᱚᱱᱮ ᱵᱚᱸᱜᱟ ᱵᱩᱨᱩ ᱠᱟᱛᱮᱫ ᱜᱮ ᱯᱟᱨᱚᱢᱟ ᱯᱮ ᱥᱮ ᱪᱮᱫ?
ᱦᱳᱭ ᱾
ᱚ ᱾
ᱤᱱᱠᱟᱹ ᱵᱚ ᱪᱟᱜ ᱤᱱᱠᱟᱹ ᱠᱟᱛᱮ -ᱼ
ᱚ ᱾
ᱯᱟᱨᱚᱢᱱᱟ ᱛᱟᱨᱯᱚᱨᱮ ᱥᱟᱹᱨᱫᱤ ᱢᱟᱦᱟ ᱦᱤᱞᱳᱜ ᱫᱚ ᱩᱱ ᱦᱤᱞᱳᱜ ᱦᱚᱸ ᱥᱮᱛᱟᱜ ᱨᱮ ᱦᱚᱸ ᱱᱤᱛᱚᱜ ᱟᱸᱡᱚᱢᱚᱜ ᱠᱟᱱᱟ?
ᱚᱠᱟ ᱥᱚᱢᱚᱭ ᱟᱸᱡᱚᱢᱚᱜ ᱠᱟᱱᱟ ᱚᱠᱟ ᱥᱚᱢᱚᱭ ᱫᱚ ᱵᱟᱝ ᱟᱸᱡᱚᱢᱚᱜ ᱠᱟᱱᱟ ᱾
ᱱᱮᱛᱚᱜ ᱟᱸᱡᱚᱢᱚᱜ ᱠᱟᱱᱟ ᱱᱮᱛᱚᱜ?
ᱦᱮᱸ ᱱᱤᱛᱚᱜ ᱫᱚ ᱟᱸᱡᱚᱢᱚᱜ ᱠᱟ
ᱚᱸ ᱾
ᱦᱮᱸ ᱟᱸᱡᱚᱢᱚᱜ ᱠᱟᱱᱟ ᱱᱤᱛᱩᱜ ᱫᱚ ᱾
ᱟᱸᱡᱚᱢᱚᱜ ᱠᱟᱱᱟ ᱾ ᱮᱸ ᱜᱚᱞᱯᱷᱚ ᱜᱚᱞᱯᱷᱚ ᱛᱮᱞᱟᱝ ᱛᱚ ᱴᱟᱣᱚᱨ ᱾ ᱠᱚᱰᱤᱥᱟ ᱢᱮᱱᱟᱜ ᱦᱩᱸ, ᱦᱮᱸ ᱪᱮᱜ-ᱮᱢ ᱢᱟ ᱞᱟᱹᱭ ᱢᱮ?
ᱱᱮᱴᱣᱟᱨᱠ ᱫᱚᱢᱮ ᱯᱨᱚᱵᱮᱞᱮᱢ ᱛᱚ ᱱᱚᱛᱮ ᱫᱚ ᱟᱫᱚ ᱛᱟᱦᱚᱞᱮ ᱤᱱᱟᱹ ᱠᱷᱟᱹᱛᱤᱨ ᱵᱟᱝ ᱟᱸᱡᱚᱢᱚᱜ ᱠᱟᱱᱟ ᱾
ᱦᱮᱸᱻᱚ ᱦᱮᱸ ᱦᱮᱸ ᱢᱟᱱᱮᱜ ᱥᱚᱦᱚᱨ ᱵᱟᱡᱟᱨ ᱥᱮᱱ ᱫᱚ ᱛᱚ ᱩᱱᱟᱹᱜ ᱴᱟ ᱱᱮᱴᱣᱟᱨᱠ ᱰᱤᱥᱴᱟᱯᱵᱟᱱᱩᱜᱼᱟ, ᱟᱨ ᱟᱛᱳ ᱫᱤᱥᱚᱢ ᱨᱮ ᱫᱚ ᱫᱚᱢᱮ ᱜᱮ ᱱᱮᱴᱣᱟᱨᱠ ᱰᱤᱥᱴᱟᱯ ᱜᱮᱭᱟ ᱾ ᱦᱮᱸ ᱱᱤᱛᱚᱜ ᱨᱚᱲ ᱵᱟᱝ ᱟᱸᱡᱚᱢᱚᱜ ᱠᱟᱱᱟ? ᱦᱮᱸ ᱟᱧᱡᱚᱢ ᱫᱤᱧ ᱤᱧ ᱫᱚ ᱟᱢ ᱵᱟᱢ ᱟᱸᱡᱚᱢ ᱫᱟ?
ᱢᱟᱱᱮ ᱟᱸᱡᱚᱢ ᱫᱟᱹᱧ ᱡᱚᱠᱷᱚᱱ ᱠᱟᱹᱴᱤᱡ ᱮᱢ ᱨᱚᱲ ᱫᱟ ᱾ ᱩᱱᱫᱚ ᱟᱸᱡᱚᱢᱚᱜ ᱠᱟᱱᱟ ᱛᱟᱯᱚᱨᱮ ᱟᱫᱚ ᱵᱟᱝ ᱟᱸᱡᱚᱢᱚᱜ ᱠᱟᱱᱟ ᱾
ᱚᱸ ᱴᱟᱣᱟᱨ ᱥᱮᱜ ᱨᱮᱜᱮ ᱢᱮᱱᱟᱧᱟ ᱛᱟᱣ ᱨᱮᱦᱚᱸ ᱪᱮᱠᱟᱛᱮ ᱴᱟᱣᱟᱨ ᱵᱟᱭ ᱧᱟᱢᱮᱜ-ᱟ, ᱱᱤᱛᱚᱜ ᱮᱢ‌ ᱟᱧᱡᱚᱢ ‌ᱫᱟ ᱱᱤᱛᱚᱜ?
ᱦᱮᱸ ᱱᱤᱛᱚᱜ ᱫᱚ ᱟᱸᱡᱚᱢᱚᱜ ᱠᱟᱱ ᱛᱟᱢᱟ ᱾
ᱚᱸ ᱪᱮᱜ ᱮᱢ ᱞᱟᱹᱭᱮᱜ ᱛᱟᱦᱮᱸᱱ ᱞᱟᱹᱭ ᱞᱟᱹᱭ ᱛᱚ ᱚᱸᱰᱮ ᱛᱷᱤᱨᱱᱮᱟ ᱵᱟᱝ ᱟᱸᱡᱚᱢ ᱞᱮᱱᱟ ᱾
ᱦᱮᱸ ᱚ ᱞᱟᱹᱭ ᱫᱟᱹᱧ ᱤᱭᱟᱹ ᱛᱟᱦᱚᱞᱮ ᱟᱯᱮ ᱫᱚ ᱢᱟᱱᱮ ᱚᱱᱠᱟ ᱮᱱᱮᱡ ᱥᱮᱨᱮᱧ ᱠᱟᱛᱮᱜ ᱫᱚ ᱵᱟᱯᱮ ᱤᱫᱤᱭ ᱜᱮᱭᱟ ᱱᱟᱭ ᱠᱮ ᱫᱚ ᱚᱱᱠᱟ ᱟᱨᱠᱤ ᱠᱚ ᱵᱟᱵᱟ ᱦᱚᱲ ᱜᱮᱠᱚ ᱪᱟᱞᱟᱜᱼᱟ ᱟᱨᱠᱚ ᱵᱚᱸᱜᱟ ᱵᱩᱨᱩᱭᱟ ᱚᱱᱠᱟ ᱾
ᱦᱚᱸ ᱦᱚᱸ᱾ ᱢᱟᱱᱮ ᱵᱟᱵᱟ ᱦᱚᱲ ᱜᱮᱠᱚ ᱪᱟᱞᱟᱜᱼᱟ ᱡᱚᱛᱚ ᱢᱟᱱᱮ ᱫᱟᱬᱮ ᱠᱚᱠᱚ ᱤᱫᱤ ᱠᱚᱣᱟ ᱤᱫᱤ ᱠᱟᱛᱮᱜ ᱡᱟᱦᱮᱨ ᱨᱮ ᱠᱚ ᱵᱚᱸᱜᱟ ᱵᱩᱨᱩ ᱠᱮᱜᱼᱟ ᱵᱚᱸᱜᱟ ᱵᱩᱨᱩ ᱦᱳᱭᱱᱟ ᱥᱚᱲᱮ ᱠᱚᱠᱚ ᱡᱚᱢ ᱠᱮᱜᱼᱟ ᱛᱟᱨᱯᱚᱨᱮ ᱤᱱᱠᱟᱹ ᱢᱟᱸᱡᱟᱱ ᱵᱮᱲᱟ ᱟᱫᱚ ᱠᱚ ᱨᱩᱣᱟᱹᱲ ᱦᱤᱡᱩᱜᱼᱟ ᱨᱩᱣᱟᱹᱲ ᱦᱮᱡ ᱠᱟᱛᱮᱜ ᱟᱞᱮ ᱦᱚᱸ ᱟᱫᱚ ᱡᱟᱸᱜᱟ ᱠᱚᱞᱮ ᱟᱨᱩᱵ ᱠᱚᱣᱟ ᱡᱚᱛᱚ ᱡᱟᱸᱜᱟ ᱠᱚ ᱟᱨᱩᱵ ᱵᱟᱲᱟ ᱠᱟᱛᱮᱜ ᱟᱫᱚ ᱱᱟᱭᱠᱮ ᱫᱚ ᱱᱟᱭᱠᱮ ᱚᱲᱟᱜ ᱛᱮᱞᱮ ᱢᱟᱱᱮ ᱵᱟᱵᱟ ᱛᱟᱠᱚ ᱜᱮ ᱠᱚ ᱤᱫᱤ ᱦᱚᱴᱚ ᱠᱟᱭᱟ ᱟᱫᱚ ᱚᱸᱰᱮ ᱠᱚ ᱤᱫᱤ ᱦᱚᱴᱚ ᱠᱟᱭ ᱠᱷᱟᱱ ᱜᱮ ᱟᱫᱚ ᱡᱷᱚᱛᱚ ᱠᱚ ᱨᱩᱣᱟᱹᱲ ᱦᱤᱡᱩᱜᱼᱟ ᱡᱮᱡᱟᱨ ᱚᱲᱟᱜ ᱛᱮ ᱾ ᱟᱨ ᱡᱟᱦᱟᱸ ᱥᱳᱲᱮ ᱞᱮᱜᱼᱟ ᱠᱚ ᱡᱟᱦᱮᱨ ᱨᱮ ᱚᱱᱟ ᱫᱚ ᱦᱮᱡ ᱠᱟᱛᱮ ᱡᱚᱛᱚ ᱦᱚᱲ ᱠᱚ ᱦᱟᱹᱴᱤᱧ ᱟᱠᱚᱣᱟ ᱦᱟᱹᱴᱤᱧ ᱠᱟᱛᱮᱜ ᱡᱚᱢ ᱵᱟᱲᱟ ᱠᱮᱜᱼᱟ ᱟᱫᱚ ᱡᱚᱢ ᱵᱟᱲᱟ ᱠᱟᱛᱮᱜ ᱤ ᱤᱱᱠᱟᱹ ᱠᱟᱛᱮᱜ ᱜᱮ ᱩᱸ ᱪᱮᱜ ᱠᱚ ᱞᱟᱹᱭᱟ ᱥᱟᱨᱫᱤ ᱢᱟᱦᱟᱸ ᱫᱚ ᱯᱟᱨᱚᱢᱮᱱᱟ᱾
ᱚᱸᱻ ᱟᱨ ᱡᱟᱞᱮ ᱢᱟᱦᱟᱸ ᱫᱚ ᱪᱮᱜ ᱠᱟᱯᱮ ᱢᱟᱱᱟᱣ ᱜᱮᱭᱟ?
ᱟᱨ ᱡᱟᱞᱮ ᱢᱟᱦᱟ ᱦᱚᱸ ᱩᱱ ᱦᱤᱞᱳᱜ ᱩᱱ ᱦᱤᱞᱳᱜ ᱫᱚ ᱥᱮᱛᱟᱜ ᱨᱮᱼᱼ ᱯᱩᱨᱟᱹ ᱥᱮᱛᱟᱜ ᱠᱷᱚᱱ ᱜᱮ ᱛᱚ ᱦᱟᱸᱰᱤᱼᱼ ᱦᱟᱸᱰᱤ ᱠᱚᱠᱚ ᱧᱩ ᱵᱟᱲᱟᱭᱟ ᱡᱟᱦᱟᱸᱭ ᱠᱚᱠᱚ ᱦᱟᱸᱰᱤ ᱠᱚ ᱧᱩᱭᱟ ᱩᱱᱠᱩ ᱟᱛᱩ ᱨᱮᱱ ᱦᱚᱲ ᱠᱚᱦᱚᱸᱠᱚ ᱦᱤᱡᱩᱜ-ᱟ ᱠᱚ᱾ ᱛᱚ ᱦᱟᱸᱰᱤ ᱠᱚ ᱧᱩ ᱵᱟᱲᱟ ᱠᱟᱛᱮᱜ ᱟᱨ ᱟᱨᱦᱚᱸ ᱚᱱᱠᱟ ᱜᱟᱱᱚᱜ ᱥᱟᱹᱜᱟᱹᱭᱟᱱ ᱦᱚᱲ ᱠᱚ ᱫᱟᱜ ᱠᱚᱞᱮ ᱫᱩᱞᱟ ᱠᱚᱣᱟ᱾ ᱦᱮᱸ ᱩᱱᱠᱚ ᱫᱚ ᱜᱟᱱᱚᱜ ᱥᱟᱹᱜᱟᱹᱭᱟᱱ ᱦᱚᱱᱼᱼ ᱤᱱᱠᱟᱹ ᱠᱟᱛᱮᱜ ᱜᱮ ᱦᱩᱸ ᱡᱟᱞᱮ ᱢᱟᱦᱟᱸ ᱦᱚᱸ ᱯᱟᱨᱚᱢᱱᱟ᱾
ᱟᱪᱪᱷᱼᱼ
ᱦᱩᱸᱻ᱾
ᱦᱮᱸ ᱛᱚ ᱛᱟᱦᱚᱞᱮ ᱩᱱᱟᱹᱜ ᱢᱟᱱᱮ ᱩᱱᱟᱹᱜ ᱨᱟᱹᱥᱠᱟᱹ ᱠᱟᱛᱮᱜ ᱫᱚ ᱟᱨᱠᱤ ᱦᱚᱭ ᱫᱚ ᱦᱩᱭᱩᱜ ᱨᱮ ᱦᱚᱸ ᱵᱟᱝ᱾
ᱵᱟᱝ ᱩᱱᱟᱹᱜ ᱨᱟᱹᱥᱠᱟᱹ ᱥᱟᱞᱟᱜ ᱫᱚ ᱵᱟᱝ, ᱵᱟᱝ᱾ ᱛᱚ ᱛᱚᱠᱷᱚᱱ ᱢᱚᱱᱮ ᱦᱩᱭᱩᱜ ᱜᱮᱭᱟ ᱱᱤᱡᱮ ᱦᱚᱸ ᱡᱩᱫᱤ ᱱᱤᱡᱮ ᱦᱚᱸ ᱡᱩᱫᱤᱼᱼ ᱩᱱᱟᱹᱜ ᱨᱟᱹᱥᱠᱟᱹ ᱥᱟᱞᱟᱜ ᱢᱟᱱᱟᱣ ᱦᱩᱭ ᱠᱚᱜ-ᱟ ᱛᱤᱱᱟᱹᱜ ᱨᱟᱹᱥᱠᱟᱹ ᱵᱩᱡᱷᱟᱹᱣ ᱠᱚᱜ-ᱟ ᱦᱮᱸ ᱥᱮ ᱡᱮ ᱦᱮᱛᱩ ᱵᱟᱦᱟ ᱫᱚ ᱟᱵᱚᱣᱟᱜᱼᱼ ᱟᱵᱚ ᱥᱟᱱᱛᱟᱲ ᱥᱟᱶᱛᱟ ᱨᱮᱱᱟᱜ ᱟᱹᱰᱤ ᱯᱚᱨᱚᱵᱽ ᱠᱟᱱ ᱛᱟᱵᱚᱱᱟ ᱥᱮ ᱮᱱᱮᱡ ᱥᱮᱨᱮᱧ ᱛᱤᱱᱟᱹᱜ ᱩᱸᱼᱼ
ᱚᱸᱻ᱾